ᱦᱮᱞᱳ
ᱦᱮᱸ ᱦᱮᱞᱳ
ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮᱤ ᱞᱟᱹᱭ ᱵᱮᱱ?
ᱦᱮᱸ ᱞᱟᱹᱭ ᱟᱹᱞᱤᱧ ᱜᱚᱝᱠᱮ ᱡᱚᱢ ᱵᱟᱲᱟ ᱠᱚᱫᱚ ᱦᱩᱭᱱᱟ ᱥᱮ ᱟᱣᱨᱤ?
ᱦᱳᱭ ᱜᱚᱝᱠᱮ ᱡᱚᱢ ᱵᱟᱲᱟ ᱦᱩᱭᱱᱟ ᱠᱤᱪᱷᱩᱚᱱ ᱞᱟ ᱢᱟᱲᱟᱝ ᱜᱮ᱾
ᱚ ᱦᱚ ᱟᱨ ᱜᱚᱝᱠᱮ ᱛᱟᱦᱞᱮ ᱩᱛᱩ ᱠᱚᱫᱚ ᱪᱮᱜ ᱠᱚ ᱩᱛᱩ ᱦᱩᱭ ᱞᱮᱱᱟ?
ᱩᱛᱩ ᱦᱩᱭ ᱞᱮᱱ ᱜᱮᱭᱟ ᱟᱹᱞᱩ ᱟᱨ ᱥᱳᱣᱟᱵᱤᱱ᱾
ᱚ ᱟᱹᱰᱤ ᱱᱟᱯᱟᱭ ᱩᱛᱩ ᱦᱮᱸ᱾
ᱜᱚᱝᱠᱮ ᱟᱵᱤᱱ ᱜᱮ ᱡᱚᱢ ᱠᱮᱜᱼᱟ ᱵᱤᱱ ᱥᱮ ᱵᱟᱝ?
ᱦᱳᱭ ᱟᱹᱞᱤᱧ ᱦᱚᱸ ᱱᱮ-ᱱᱮ ᱱᱤᱛᱳ ᱜᱮᱞᱤᱧ ᱡᱚᱢ ᱠᱮᱜᱟ ᱱᱮᱜᱼᱮ ᱱᱮᱜᱼᱮ ᱜᱮ᱾ ᱟᱹᱞᱤᱧ ᱦᱚᱸ ᱡᱚᱢ ᱴᱟᱭᱤᱢ ᱢᱟ ᱱᱤᱭᱟᱹ ᱠᱚ ᱵᱮᱲᱟ ᱜᱮ ᱛᱟᱵᱚᱱ᱾
ᱦᱮᱸ ᱱᱤᱭᱟᱹ ᱵᱮᱲᱟ ᱫᱚ᱾
ᱟᱨ ᱜᱚᱝᱠᱮ ᱛᱟᱦᱞᱮ ᱤᱭᱟᱹ ᱠᱚ ᱱᱚᱣᱟ ᱫᱟᱜ ᱠᱚᱫᱚ ᱛᱤᱱ ᱥᱟᱺᱜᱤᱧ?
ᱫᱟᱜ ᱠᱚᱫᱚ ᱫᱟᱜ ᱮᱫ ᱜᱮᱭᱟᱭ ᱛᱮᱦᱤᱧ ᱦᱚᱸ ᱫᱟᱜ ᱠᱮᱫ ᱜᱮᱭᱟᱭ ᱚᱱᱟ ᱛᱤᱠᱤᱱ ᱵᱮᱲᱟ ᱥᱮᱱ ᱜᱮ᱾ ᱚᱸ ᱦᱚᱞᱟ ᱠᱟᱹᱴᱤᱡ ᱡᱟᱹᱥᱛᱤ ᱧᱚᱜ ᱫᱟᱜ ᱟᱫ ᱵᱚᱱᱟᱭ᱾ ᱛᱮᱦᱤᱧ ᱫᱚ ᱦᱟᱸᱜ ᱜᱟᱹᱰᱤ ᱤᱭᱟᱹ ᱠᱮᱫ ᱵᱚᱱ ᱜᱮᱭᱟᱭ, ᱵᱟᱭ ᱫᱟᱜ ᱞᱮᱫ ᱜᱮᱭᱟ ᱛᱮᱦᱤᱧ ᱫᱚ᱾
ᱦᱳᱭ ᱦᱳᱭ
ᱦᱩᱸ ᱢᱟᱲᱟᱝ ᱡᱟᱦᱟᱸ ᱞᱮᱠᱟ ᱫᱟᱜ ᱮᱫ ᱛᱟᱦᱮᱸᱱ ᱱᱚᱝᱠᱟ ᱫᱚ ᱛᱮᱦᱤᱧ ᱫᱚ ᱵᱟᱭ ᱫᱟᱜ ᱞᱮᱫᱟ ᱵᱟᱝ ᱜᱮ᱾
ᱟᱨ ᱜᱚᱢᱠᱮ ᱛᱟᱦᱞᱮ ᱞᱟᱹᱭᱮᱜ ᱟᱞᱤᱧ ᱮᱸ ᱡᱮ ᱱᱚᱜᱼᱱᱟ ᱡᱟᱦᱟᱸ ᱟᱵᱚ ᱮᱸ ᱥᱟᱱᱛᱟᱲ ᱥᱟᱶᱛᱟ ᱨᱮ ᱟᱨᱠᱤ ᱡᱟᱦᱟᱸ ᱱᱚᱜᱼᱱᱟ ᱦᱮᱸ ᱛᱩᱢᱫᱟᱹᱜ ᱴᱟᱢᱟᱠ ᱠᱚ ᱢᱟᱞᱚᱴᱚᱜ ᱠᱟᱱ ᱛᱟᱵᱚᱱ᱾ ᱦᱚᱸᱼᱚᱱᱟ ᱠᱚ ᱤᱫᱤ ᱠᱟᱛᱮ ᱟᱵᱮᱱ ᱪᱤᱜᱠᱟ ᱵᱮᱱ ᱢᱚᱱᱮᱭᱟ ᱟᱨᱠᱤ? ᱮᱸ ᱢᱟᱞᱚᱴ ᱜᱮ ᱴᱷᱤᱠᱟ? ᱥᱮ ᱵᱚᱱ ᱫᱚᱦᱚ ᱞᱮᱠᱷᱟᱱ ᱫᱚ ᱟᱹᱰᱤ ᱡᱩᱛ ᱠᱚᱜᱼᱟ?
ᱦᱳᱭ ᱜᱚᱝᱠᱮ ᱱᱚᱣᱟ ᱢᱟ ᱴᱷᱤᱠ ᱠᱟᱛᱷᱟ ᱜᱮᱵᱮᱱ ᱞᱟᱹᱭ ᱠᱟᱜᱼᱟ᱾ ᱢᱟᱱᱚᱴ ᱢᱟᱞᱚᱴ ᱦᱚᱪᱚ ᱞᱮ ᱠᱷᱟᱱ ᱫᱚ ᱵᱟᱭ ᱜᱟᱱᱚᱜᱼᱟ ᱥᱮ, ᱩᱸ ᱦᱩᱸ ᱱᱚᱣᱟ ᱜᱮ ᱟᱵᱚ ᱥᱟᱱᱛᱟᱲᱟᱜ ᱤᱭᱟᱹ ᱠᱟᱱᱟ ᱥᱮ᱾
ᱮᱸ ᱟᱵᱚᱣᱟᱜ ᱢᱮᱱ ᱜᱟᱱᱚᱜ ᱟᱵᱚ ᱥᱟᱱᱛᱟᱲᱟᱜ ᱥᱟᱯᱟᱵ᱾ ᱥᱮ ᱩᱯᱨᱩᱢ ᱫᱚ ᱱᱚᱣᱟ ᱮᱸ ᱛᱩᱢᱫᱟᱹᱜ, ᱴᱟᱢᱟᱠ, ᱨᱮᱜᱽᱲᱟ᱾ ᱦᱮᱸ, ᱡᱟᱹᱭ ᱠᱚᱨᱛᱟᱞ ᱮᱸ ᱱᱚᱣᱟ ᱠᱚᱜᱮ ᱯᱟᱹᱦᱤᱞ ᱢᱟ ᱮᱸ ᱵᱚᱸᱜᱟᱼᱵᱩᱨᱩ ᱠᱚᱦᱚᱸ ᱱᱚᱣᱟ ᱠᱚᱛᱮ ᱜᱮ ᱠᱚ ᱮᱱᱮᱡ ᱥᱮᱨᱮᱧ ᱠᱚ ᱨᱟᱹᱥᱠᱟᱹᱭᱮᱜ ᱛᱟᱦᱮᱱ ᱦᱤᱡᱩᱜ ᱠᱟᱱ ᱛᱟᱦᱮᱸᱫ ᱠᱚᱸ ᱟᱸ ᱢᱟᱨ ᱧᱤᱛᱚᱜ ᱦᱚᱸᱠᱚ ᱦᱤᱡᱩᱜ ᱠᱟᱱ ᱜᱮᱭᱟ, ᱟᱫᱚ ᱱᱚᱝᱠᱟ ᱠᱟ ᱛᱮ ᱟᱵᱚ ᱡᱩᱫᱤ ᱮᱸ ᱵᱚᱠ ᱢᱟᱭᱤᱠ ᱵᱚᱱ ᱟᱹᱜᱩᱭᱟ ᱛᱟᱦᱚᱞᱮ ᱠᱷᱟᱱ ᱫᱚ ᱟᱵᱚ ᱨᱮᱱ ᱫᱮᱵ ᱫᱮᱵᱟ ᱞᱳᱠ ᱱᱩᱠᱩ ᱠᱚᱵᱚᱱ ᱵᱟᱹᱭᱼᱵᱟᱹᱭ ᱛᱮᱵᱚᱱ ᱟᱫ ᱠᱚ ᱩᱱᱠᱩ ᱛᱚ ᱟᱨ ᱱᱚᱣᱟ ᱵᱚᱠᱥ ᱢᱟᱭᱤᱠ ᱛᱮᱫᱚ ᱮᱸ ᱵᱟᱭ ᱦᱤᱡᱩᱜᱼᱟ᱾ ᱵᱟᱭ ᱨᱟᱹᱥᱤᱭᱟ, ᱡᱟᱦᱟᱸ ᱟᱵ ᱵᱚᱣᱟᱜ ᱢᱚᱪᱟ ᱟᱲᱟᱝ ᱛᱤ ᱛᱮ ᱪᱮᱴᱟᱜ ᱛᱩᱢᱫᱟᱹᱜ ᱦᱮᱸ ᱱᱚᱣᱟ ᱜᱷᱟᱹᱲᱤ ᱛᱮ ᱴᱟᱢᱟᱠ ᱨᱩ ᱛᱮᱜᱮ ᱨᱟᱹᱥᱠᱟᱹ ᱩᱱᱠᱩ ᱫᱚ᱾
ᱦᱮᱸ ᱟᱨ ᱟᱵᱚᱨᱮᱱ ᱵᱚᱸᱜᱟᱼᱵᱩᱨᱩ ᱠᱚᱦᱚᱸ ᱠᱷᱟᱨᱟᱯᱚᱜᱼᱟ ᱠᱚ ᱥᱮ᱾
ᱦᱳᱭ, ᱦᱳᱭ, ᱦᱳᱭ, ᱩᱱᱠᱩ ᱛᱚ ᱟᱨ ᱮᱸ ᱱᱚᱰᱮᱭ ᱫᱚ ᱱᱚᱣᱟ ᱵᱚᱠᱥ ᱢᱟᱭᱤᱠ ᱫᱚ ᱪᱷᱚᱯᱚᱞ ᱮᱱᱮᱡ ᱫᱚ ᱟᱨ ᱵᱟᱭ ᱦᱤᱡᱩᱜᱼᱟᱭ ᱥᱮ᱾
ᱦᱳᱭ᱾
ᱩᱸ᱾
ᱦᱳᱭ ᱜᱚᱝᱠᱮ ᱴᱷᱤᱠ ᱠᱟᱛᱷᱟ ᱜᱮᱵᱮᱱ ᱞᱟᱹᱭ ᱠᱟᱫᱟ, ᱦᱩᱸ᱾
ᱦᱟᱸᱼᱟᱭ ᱛᱟᱞᱮ ᱜᱚᱝᱠᱮ ᱞᱟᱹᱭᱼᱮ ᱟᱹᱞᱤᱧ ᱱᱤᱛᱳᱜ ᱢᱟ ᱦᱟᱜ ᱟᱸ ᱟᱥᱟᱲ ᱥᱟᱱ ᱛᱟᱯᱚᱨᱮ ᱱᱚᱜᱼᱚᱭ ᱦᱟᱸᱜ ᱵᱷᱟᱫᱚᱨ ᱵᱚᱸᱜᱟ ᱡᱟᱦᱟᱸ ᱢᱮᱴᱮᱜ ᱯᱚᱨᱚᱵᱽ ᱛᱟᱵᱚᱱ
ᱦᱳᱭ᱾
ᱠᱟᱨᱟᱢ ᱯᱚᱨᱚᱵᱽ, ᱟᱸ ᱱᱚᱜᱼᱚ ᱱᱟ ᱯᱚᱨᱚᱵᱽ ᱫᱚ ᱜᱚᱢᱠᱮ ᱟᱯᱮ ᱥᱮᱱ ᱫᱚ ᱛᱟᱦᱚᱞᱮ ᱦᱩᱭᱩᱜ ᱟᱥᱮ ᱵᱟᱝ?
ᱦᱳᱭ ᱜᱚᱢᱠᱮ, ᱦᱩᱭᱩᱜ ᱜᱮᱭᱟ᱾
ᱚ ᱦᱳᱭᱸ ᱦᱮᱸ ᱱᱚᱣᱟ ᱢᱟ ᱟᱹᱰᱤ ᱢᱟᱱᱮ
ᱮᱸ ᱦᱳᱭ ᱜᱚᱝᱠᱮ᱾ ᱟᱫᱚ ᱦᱳᱭ ᱫᱚ ᱦᱩᱭᱩᱜ ᱜᱮᱭᱟ᱾ ᱟᱫᱚ ᱚᱝᱠᱟ ᱟᱞᱮ ᱴᱷᱮᱱ ᱫᱚ ᱟᱨᱠᱤ ᱡᱚᱢᱡᱚᱢᱟᱴ ᱧᱚᱜ ᱫᱚ ᱵᱟᱭ ᱦᱩᱭᱩᱜ ᱜᱮᱭᱟ᱾
ᱚ ᱦᱚ ᱵᱟᱭ
ᱦᱩᱸ ᱦᱩᱸ ᱮᱴᱟᱜ ᱟᱛᱳ ᱠᱚᱨᱮ ᱫᱚ ᱦᱩᱭᱩᱜ ᱜᱮᱭᱟ, ᱟᱞᱮ ᱥᱳᱨ ᱥᱩᱯᱩᱨ ᱟᱛᱳ ᱠᱚᱨᱮ᱾
ᱳ ᱦᱳ᱾
ᱩᱸ ᱜᱚᱝᱠᱮ ᱟᱯᱮᱴᱷᱮᱱ ᱜᱮ ᱪᱮᱞᱠᱟ?
ᱦᱮᱸ, ᱟᱞᱮ ᱴᱷᱮᱱ ᱫᱚ ᱠᱟᱨᱟᱢ ᱫᱚ ᱟᱹᱰᱤ ᱦᱮᱸ ᱡᱟᱸᱠᱼᱡᱚᱢᱚᱠ ᱜᱮ ᱟᱞᱮ ᱫᱚ ᱨᱟᱥᱤ ᱟᱹᱛᱳ ᱦᱚᱲ ᱠᱟᱱᱟᱞᱮ ᱟ ᱡᱟᱠᱼᱡᱚᱢᱚᱠ ᱫᱚ ᱦᱳᱭᱳᱜ ᱜᱮᱭᱟ᱾ ᱦᱮᱸ, ᱥᱟᱶᱛᱮ ᱢᱟᱹᱭ ᱠᱚᱦᱚᱸ ᱡᱟᱹᱥᱛᱤ ᱜᱮᱭᱟ ᱠᱚ ᱛᱚ ᱚᱱᱟᱛᱮ ᱡᱟᱠᱼᱡᱚᱢᱚᱠ ᱜᱮ ᱦᱳᱭᱳᱜ ᱜᱮᱭᱟ ᱦᱟᱸᱜ ᱠᱷᱟᱱ᱾
ᱟᱨ ᱛᱟᱦᱚᱞᱮ ᱜᱚᱝᱠᱮ ᱠᱟᱨᱟᱢ ᱵᱤᱱᱛᱤ ᱫᱚᱵᱮᱱ ᱟᱸᱡᱚᱢ ᱠᱟᱜᱼᱟ ᱥᱮ?
ᱦᱳᱭ ᱜᱚᱝᱠᱮ ᱟᱸᱡᱚᱢ ᱠᱟᱜᱼᱟ ᱞᱤᱧ᱾
ᱦᱳᱭ᱾ ᱟᱹᱰᱤ ᱱᱟᱯᱟᱭ ᱵᱤᱱᱛᱤ, ᱚᱸᱰᱮ ᱠᱷᱚᱱ ᱜᱮ ᱟᱵᱚᱣᱟᱜ ᱮᱸ ᱠᱟᱨᱟᱢ ᱢᱮᱱ ᱜᱟᱱᱚᱜᱼᱟ ᱟᱵᱚᱣᱟᱜ ᱡᱟᱦᱟᱸ ᱟᱸ ᱡᱟᱦᱟᱸ ᱞᱮᱠᱟ ᱠᱟᱛᱮ ᱵᱚᱱ ᱵᱟᱹᱰ ᱟᱠᱟᱱᱟ, ᱪᱮᱜᱠᱟ ᱠᱟᱛᱮ ᱵᱚᱱ ᱥᱟᱸᱜᱮᱭ ᱠᱟᱱᱟ? ᱦᱮᱸ ᱥᱮ᱾ ᱦᱚᱸᱜᱼᱚ ᱱᱟ ᱠᱚ ᱠᱟᱹᱦᱤᱱᱤ ᱫᱚ ᱥᱮ ᱱᱚᱸᱰᱮ ᱠᱷᱚᱱᱜᱮ ᱟᱸᱧᱡᱚᱢ ᱧᱟᱢ ᱦᱩᱭ ᱠᱟᱱᱟ᱾ ᱦᱮᱸ ᱯᱳᱭᱞᱳ ᱛᱮᱫᱚ, ᱦᱳᱭ ᱟᱫᱚ ᱪᱮᱜᱠᱟ ᱠᱟᱛᱮ ᱟᱵᱚ ᱡᱟᱹᱛ ᱯᱟᱹᱨᱤᱥ ᱠᱚᱵᱚ ᱦᱟᱹᱴᱤᱧᱟᱜ ᱵᱚᱱ ᱯᱟᱹᱦᱤᱞ ᱨᱮᱱ ᱦᱟᱯᱲᱟᱢ ᱠᱚ?
ᱦᱳᱭ
ᱦᱮᱸ ᱟᱨ ᱟᱵᱚ ᱚᱠᱟ ᱠᱷᱚᱱ ᱵᱚᱱ ᱦᱳ ᱠᱟᱱᱟ᱾
ᱟᱪᱪᱷᱟ ᱟᱪᱪᱷᱟ᱾ ᱛᱟᱦᱞᱮ ᱜᱚᱢᱠᱮ ᱟᱯᱮ ᱴᱷᱮᱡ ᱫᱚ ᱢᱟᱱᱮ ᱵᱤᱱᱛᱤ ᱠᱚ ᱦᱩᱭ ᱵᱟᱲᱟᱜ ᱜᱮᱭᱟ?
ᱦᱮᱸ ᱦᱮᱸ ᱦᱩᱠᱚ ᱦᱩᱭᱩᱜ ᱜᱮᱭᱟ᱾ ᱵᱤᱱᱛᱤ ᱫᱚ ᱠᱟᱨᱟᱢ ᱨᱮ ᱠᱟᱨᱟᱢ ᱵᱤᱱᱛᱤ ᱦᱩᱭᱩᱜᱼᱟ᱾
ᱟᱪᱪᱷᱟ ᱟᱪᱪᱷᱟ ᱦᱚᱸ᱾
ᱟᱪᱪᱷᱟ ᱜᱚᱢᱠᱮ ᱞᱟᱹᱭᱮᱜᱼᱟ ᱤᱧ ᱱᱚᱜᱼᱚᱭ ᱡᱮ ᱠᱟᱨᱟᱢ ᱵᱤᱱᱛᱤ ᱨᱮ ᱟᱵᱚᱣᱟᱜ ᱡᱟᱦᱟᱸ ᱯᱳᱭᱞᱳ ᱛᱮᱵᱚᱱ ᱦᱮᱡ ᱟᱠᱟᱱ ᱱᱚᱣᱟ ᱫᱷᱩᱲᱤ ᱫᱷᱟᱹᱨᱛᱤ ᱨᱮ ᱟᱨᱠᱤ ᱮᱸ ᱱᱚᱜᱼᱚ ᱱᱟ ᱠᱷᱟᱛ ᱠᱟᱛᱷᱟ ᱫᱚ ᱟᱹᱵᱤᱱ ᱫᱚ ᱛᱤᱱᱟᱹᱜ ᱜᱟᱱ ᱥᱟᱹᱨᱤ ᱥᱮ ᱮᱲᱮ ᱵᱤᱱ ᱢᱚᱱᱮᱭᱟ?
ᱜᱚᱢᱠᱮ ᱱᱚᱣᱟ ᱫᱚ ᱥᱟᱹᱨᱤ ᱜᱮᱞᱤᱧ ᱢᱚᱱᱮᱫᱼᱟ, ᱟᱹᱞᱤᱧ ᱡᱚᱛᱚ ᱴᱩᱠᱩ ᱞᱤᱧ ᱵᱟᱲᱟᱭᱟ᱾
ᱦᱳᱭ ᱦᱳᱭ
ᱦᱮᱸ ᱟ ᱟᱹᱵᱤᱱ ᱜᱮ ᱜᱚᱝᱠᱮ ᱦᱮᱸ ᱥᱟᱹᱨᱤᱜᱮ ᱟᱫᱚ ᱟᱹᱵᱤᱱ ᱜᱮ ᱜᱚᱝᱠᱮ ᱪᱮᱫ ᱞᱮᱠᱟ ᱵᱤᱱ ᱵᱟᱲᱟᱭᱟ?
ᱦᱮᱸ ᱟᱹᱞᱤᱧ ᱦᱚᱸ ᱡᱟᱦᱟᱸ ᱦᱮᱸ ᱞᱤᱧ ᱵᱷᱟᱲᱟᱭᱟ, ᱩᱱᱟᱹᱜ ᱫᱚ ᱦᱟᱸᱜ ᱞᱤᱧ ᱞᱟᱹᱭ ᱮᱫᱟ ᱦᱟᱸᱜ᱾ ᱠᱷᱟᱴᱚ ᱢᱟᱪᱷᱟ ᱛᱮᱜᱮ, ᱫᱚᱢᱮ ᱜᱟᱱ ᱚᱠᱛᱚ ᱫᱚ ᱦᱟᱸᱜ ᱵᱟᱹᱱᱩᱜ ᱠᱟᱫᱟ ᱦᱟᱸᱜ, ᱟᱫᱚ ᱤᱱᱟᱹ ᱠᱷᱟᱴ ᱛᱚ ᱢᱟᱪᱷᱟ ᱚᱠᱛᱚ ᱨᱮᱜᱮ ᱠᱟᱹᱴᱤᱡ ᱦᱟᱸᱜ ᱟᱵᱮᱱ ᱦᱚᱸᱭ ᱦᱮᱸᱭᱟᱜ ᱫᱚ ᱦᱮᱸ ᱛᱟᱞᱤᱧ ᱵᱮᱱ ᱵᱟᱝ ᱟ ᱛᱚ ᱦᱟᱜ ᱵᱟᱝᱼᱟ ᱛᱟᱞᱤᱧ ᱵᱮᱱ ᱦᱸ ᱥᱮ
ᱦᱳᱭ ᱜᱚᱢᱠᱮ᱾
ᱚᱠᱟ ᱢᱟᱱᱮ ᱠᱟᱛᱷᱟ ᱨᱮᱠᱚ ᱞᱟᱹᱭ ᱠᱟᱫᱟ ᱫᱮᱥ ᱜᱩᱱᱮ ᱵᱷᱮᱥ ᱟᱨᱠᱤ ᱟᱨᱠᱤ ᱚᱠᱟ ᱫᱤᱥᱚᱢ ᱚᱠᱟ ᱞᱮᱠᱟ ᱠᱚ ᱵᱤᱱᱛᱤᱭᱟ? ᱟᱞᱮ ᱫᱤᱥᱚᱢ ᱡᱟᱦᱟᱸ ᱞᱮᱠᱟ ᱠᱚ ᱵᱤᱱᱛᱤᱭᱟ ᱡᱮ ᱦᱟᱯᱲᱟᱢ ᱠᱚᱣᱟᱜ ᱢᱚᱪᱟ ᱨᱮᱸ ᱡᱟᱦᱟᱸ ᱞᱤᱧ ᱟᱸᱡᱚᱢ ᱠᱟᱜᱼᱟ, ᱚᱱᱟᱜᱮ ᱟᱵᱮᱱ ᱴᱷᱮᱱ ᱦᱟᱜ ᱞᱤᱧ ᱯᱟᱥᱱᱟᱣᱼᱟ ᱦᱟᱸᱜ᱾
ᱦᱳᱭ ᱜᱚᱢᱠᱮ᱾
ᱦᱳᱭ ᱱᱚ ᱠᱟᱨᱟᱢ ᱵᱤᱱᱛᱤ ᱫᱚ-ᱚ ᱯᱳᱭᱞᱳ ᱛᱮᱫᱚ, ᱱᱚᱣᱟ ᱠᱚ ᱵᱤᱱᱛᱤᱭᱟ ᱢᱟᱹᱱᱢᱤ ᱟᱨᱠᱤ ᱚᱠᱟ ᱞᱮᱠᱟ ᱠᱟᱛᱮ ᱠᱚ ᱵᱟᱹᱰ ᱞᱮᱱᱟ ᱥᱮ ᱚᱠᱟ ᱞᱮᱠᱟ ᱠᱟᱛᱮ ᱠᱚ ᱥᱟᱸᱜᱮ ᱞᱮᱱᱟ ᱦᱟᱸᱜ?
ᱦᱳᱭ
ᱟᱫᱚ ᱦᱟᱜ ᱱᱩᱠᱤᱱ ᱡᱟᱦᱟᱸᱭ ᱮ-ᱮ ᱫᱮᱵᱽ ᱫᱮᱵᱟᱞᱳᱠ ᱡᱟᱦᱟᱸᱭ ᱞᱤᱴᱷᱟᱹ ᱜᱚᱸᱥᱟᱭ ᱵᱚᱱ ᱢᱮᱛᱟᱭ ᱠᱟᱱ
ᱦᱳᱭ ᱜᱚᱢᱠᱮᱺ
ᱦᱳᱭ ᱛᱟᱦᱚᱞᱮ ᱩᱱᱤ ᱫᱚ ᱡᱟᱦᱟᱸᱭ ᱢᱟᱨᱟᱝ ᱴᱷᱟᱠᱩᱨ ᱴᱷᱮᱱ ᱱᱚᱣᱟ ᱢᱤᱫᱴᱮᱱ ᱤᱭᱟᱹᱭ ᱫᱚᱦᱚ ᱠᱮᱫᱟ ᱟᱭᱟᱜ ᱟ ᱟᱨᱡᱤ ᱟᱨᱠᱤ ᱪᱮᱫ ᱞᱟᱹᱭᱮᱜᱟᱭ ᱮ ᱴᱷᱟᱹᱠᱩᱨ ᱛᱟᱞᱮ ᱠᱷᱟᱱ ᱫᱚ ᱟᱵᱚ ᱢᱟ ᱢᱮᱱᱟᱜ ᱵᱚᱱ ᱜᱮ ᱟᱨ ᱛᱟᱦᱚᱞᱮ ᱢᱟᱹᱱᱢᱤ ᱵᱚᱱ ᱵᱟᱹᱰ ᱞᱮᱠᱚ ᱠᱷᱟᱱ ᱪᱮᱫ ᱞᱮᱠᱟ ᱦᱩᱭᱩᱜᱼᱟ, ᱟᱨᱠᱤ! ᱱᱚᱣᱟ ᱫᱷᱟᱹᱨᱛᱤ ᱨᱮ ᱟᱨᱠᱤ
ᱦᱮᱸ
ᱟᱫᱚ ᱩᱱ ᱥᱚᱢᱚᱹᱭ ᱩᱭᱦᱟᱹᱨ ᱵᱷᱟᱵᱽᱱᱟ ᱠᱮᱼᱟᱭ ᱚᱱᱟ ᱢᱟᱛᱚ ᱟᱹᱰᱤ ᱡᱚᱛᱷᱟᱛ ᱠᱟᱛᱷᱟᱢ ᱞᱟᱹᱭ ᱟᱠᱟᱫ ᱞᱤᱴᱷᱟᱹ᱾ ᱟᱫᱚ ᱛᱟᱦᱚᱞᱮ ᱟᱫᱚ ᱩᱱ ᱫᱚ ᱟᱫᱚ ᱛᱟᱦᱚᱞᱮ ᱢᱟᱹᱱᱢᱤ ᱢᱟ ᱦᱟᱸᱜ ᱯᱳᱭᱞᱳ ᱛᱮᱫᱚ ᱦᱟᱸᱜ ᱵᱟᱭ ᱛᱮᱭᱟᱨ ᱫᱟᱲᱮᱭ ᱟᱠᱚ ᱠᱟᱱ, ᱟᱫᱚ ᱩᱱ ᱡᱚᱠᱷᱚᱱ ᱦᱟᱸᱥ ᱟᱨ ᱦᱟᱸᱥᱞᱤ ᱱᱩᱠᱤᱱ ᱦᱮᱸ ᱢᱟᱱᱮ ᱵᱟᱨᱭᱟ ᱪᱮᱬᱮᱭ ᱵᱮᱱᱟᱣ ᱠᱮᱫ ᱠᱤᱱᱟᱹ ᱦᱟᱸᱜ᱾
ᱦᱮ ᱜᱚᱢᱠᱮ᱾
ᱟᱫᱚ ᱵᱮᱱᱟᱣ ᱠᱟᱛᱮ ᱠᱷᱟᱱ ᱫᱚ ᱟᱫᱚ ᱩᱱᱠᱤᱱ ᱦᱚᱸ ᱚᱝ ᱫᱟᱲᱮ ᱛᱮ ᱡᱤᱣᱤ ᱮᱢᱟᱜ ᱠᱤᱱᱟᱹ᱾ ᱟᱫᱚ ᱡᱤᱣᱤᱭ ᱮᱢᱟᱜ ᱠᱤᱱ ᱠᱷᱟᱱ ᱫᱚ ᱦᱟᱸᱜ ᱟᱨ ᱯᱚᱨ ᱯᱳᱭᱞᱳ ᱛᱮᱫᱚ ᱦᱟᱸᱜ ᱱᱚᱣᱟ ᱫᱷᱩᱲᱤ ᱫᱷᱟᱹᱨᱛᱤ ᱨᱮᱫᱚ ᱢᱟᱱᱮ ᱫᱷᱩᱲᱤ ᱫᱷᱟᱹᱨᱛᱤ ᱫᱚ ᱵᱟᱝ ᱛᱟᱦᱮᱸ ᱠᱟᱱᱟ ᱡᱚᱞᱚᱠᱟᱨ ᱜᱮ ᱛᱟᱦᱮᱸ ᱠᱟᱱᱟ ᱡᱚᱞᱟ ᱜᱮ ᱛᱟᱦᱮᱸ ᱠᱟᱱᱟ᱾ ᱦᱳᱭ ᱟᱫᱚ ᱛᱟᱦᱚᱞᱮ ᱩᱱ ᱡᱚᱠᱷᱚᱱ ᱫᱚ ᱩᱱᱠᱤᱱ ᱢᱟᱭ ᱵᱮᱱᱟᱣ ᱠᱮᱫ ᱠᱤᱱ ᱡᱤᱣᱤ ᱦᱚᱸᱭ ᱮᱢᱟᱜᱫ ᱠᱤᱱ
ᱦᱩᱸ
ᱟᱫᱚ ᱛᱟᱦᱚᱞᱮ ᱩᱱᱠᱤᱱᱟᱜ ᱮ ᱥᱟᱨᱟ ᱢᱟᱱᱮ ᱥᱚᱵᱽᱫᱤᱱ ᱜᱮᱛᱚ ᱩᱰᱟᱹᱣ ᱟᱨ ᱫᱟᱜ ᱨᱮ ᱛᱟᱦᱮ ᱫᱚ ᱦᱟᱸᱜ ᱵᱟᱭ ᱜᱟᱱᱚᱜ ᱠᱟᱱᱟ ᱥᱮ ᱦᱟᱸᱜ
ᱦᱩᱸ ᱵᱟᱭ ᱜᱟᱱᱚᱜ ᱠᱟᱱᱟ᱾
ᱦᱳᱭ ᱟᱫᱚ ᱛᱟᱦᱚᱞᱮ ᱠᱷᱟᱱ ᱫᱚ ᱟᱨᱦᱚᱸ ᱞᱤᱴᱟᱹ ᱜᱚᱸᱥᱟᱭ ᱴᱷᱟᱹᱠᱩᱨ ᱴᱷᱮᱱ ᱥᱮᱱ ᱞᱮᱱᱟᱭ ᱟᱫᱚᱭ ᱞᱟᱹᱭᱫᱟ ᱱᱚᱝᱠᱟ ᱚᱝ ᱠᱟ ᱱᱩᱠᱤᱱᱟᱜ ᱚᱥᱩᱵᱤᱫᱟ ᱦᱩᱭᱩᱜ ᱠᱟᱱᱟ ᱦᱟᱸᱜ ᱠᱷᱟᱱ ᱟᱫᱚ ᱩᱱ ᱡᱚᱠᱷ ᱠᱷᱚᱱ ᱟᱨᱚ ᱛᱟᱦᱚᱞᱮ ᱡᱟᱦᱟᱸ ᱫᱚ ᱥᱤᱨᱚᱢ ᱠᱟᱨᱟᱢ ᱫᱷᱩᱸᱛ ᱟᱨᱠᱤ ᱩᱱ ᱚᱱᱟ ᱤᱭᱟᱹ ᱨᱮᱭ ᱪᱟᱯᱮ ᱠᱮᱫᱟ ᱡᱚᱞᱚᱠᱟᱨ ᱨᱮ
ᱟᱪᱪᱷᱟ ᱟᱪᱪᱷᱟ
ᱟᱪᱪᱷᱟ ᱛᱟᱦᱚᱞᱮ ᱪᱟᱯᱮ ᱠᱮᱫ ᱠᱷᱟᱱ ᱫᱚ ᱚᱱᱟ ᱦᱚᱸᱛᱚ ᱦᱟᱱᱛᱮ ᱱᱟᱛᱮ ᱵᱷᱟᱥᱟᱣ ᱯᱟᱲᱟᱜ ᱠᱟᱱᱟ ᱦᱟᱸᱜ ᱪᱟᱯᱮ ᱡᱤᱱᱤᱥ ᱛᱚ ᱦᱟᱸᱜ ᱵᱟᱝ ᱤᱭᱟᱹ ᱛᱚ ᱟᱫᱚ ᱛᱟᱦᱚᱞᱮ ᱩᱱ ᱡᱚᱠᱷᱚᱱ ᱟᱨᱦᱚᱸ ᱱᱚᱣᱟ ᱠᱟᱨᱟᱢ ᱫᱟᱨᱮ ᱦᱚᱸ ᱚᱢᱚᱱ ᱠᱮᱫᱟ ᱟᱨᱠᱤ ᱦᱮᱸ ᱴᱷᱟᱹᱠᱩᱨᱟᱜ ᱫᱟᱲᱮ ᱛᱮ ᱚᱢᱚᱱ ᱠᱮᱫᱟᱭ ᱠᱟᱨᱟᱢ ᱫᱟᱨᱮ ᱦᱚᱸ ᱟᱫᱚ ᱛᱟᱦᱚᱞᱮ ᱩᱱᱠᱤᱱ ᱦᱚᱸ ᱟᱹᱠᱤᱱᱟᱜ ᱢᱤᱞᱚᱱ ᱠᱤᱱ ᱠᱚᱨᱟᱣ ᱠᱮᱫ ᱠᱷᱟᱱ ᱫᱚ ᱩᱱᱠᱤᱱ ᱫᱚ ᱦᱟᱸᱜ ᱵᱤᱞᱤ ᱨᱮᱱᱟᱜ ᱚᱠᱛᱚ ᱢᱟ ᱥᱮᱴᱮᱨᱨᱮᱱ ᱛᱟᱭ ᱦᱟᱹᱥᱞᱤᱭᱟᱜ ᱢᱟ ᱾ ᱟᱫᱚ ᱛᱟᱦᱚᱞᱮ ᱩᱱ ᱥᱩᱢᱚᱭ
ᱚᱱᱟ ᱠᱟᱨᱟᱢ ᱫᱟᱨᱮ ᱨᱮᱠᱤᱱ ᱵᱮᱱᱟᱣ ᱞᱮᱫᱟ ᱛᱩᱠᱟᱹ ᱟᱫᱚ ᱦᱳᱭ ᱟᱫᱚ ᱚᱠᱛᱚ ᱠᱚ ᱦᱩᱭᱮᱱ ᱠᱷᱟᱱ ᱮᱠᱷᱟᱱ ᱫᱚ ᱚᱱᱟ ᱛᱩᱠᱟᱹ ᱠᱷᱚᱱ ᱫᱚ ᱟᱹᱰᱤ ᱦᱟᱦᱟᱲᱟᱜ ᱢᱤᱫᱴᱮᱱ ᱡᱤᱱᱤᱥ ᱫᱚ ᱡᱟᱦᱟᱸ ᱢᱟᱹᱱᱢᱤ ᱠᱤᱱ ᱡᱟᱱᱟᱢ ᱮᱱᱟ ᱢᱤᱫ ᱠᱚᱲᱟ ᱢᱤᱫ ᱠᱩᱲᱤ
ᱦᱳᱭ ᱜᱚᱢᱠᱮ
ᱟᱫᱚ ᱚᱱᱟ ᱧᱮᱞ ᱠᱟᱛᱮᱫ ᱞᱤᱴᱷᱟᱹ ᱜᱚᱸᱥᱟᱭ ᱢᱟᱭ ᱞᱤᱴᱷᱟᱹ ᱜᱳᱰᱮᱛ ᱢᱟᱭ ᱟᱫᱚ ᱟᱨᱚᱭ ᱦᱟᱦᱟᱲᱟᱜ ᱠᱟᱱᱟ ᱦᱟᱸᱜ᱾ ᱟᱫᱚ ᱢᱮᱛᱟᱭ ᱠᱟᱱᱟ ᱴᱷᱟᱠᱩᱨ ᱱᱚᱝᱠᱟ ᱚᱝᱠᱟ ᱟᱫᱚᱭ ᱞᱟᱹᱭᱫᱟ ᱦᱮᱸ ᱟᱢᱮᱢ ᱢᱮᱛᱟ ᱫᱤᱧ ᱛᱟᱦᱮᱸᱫ ᱥᱮ ᱱᱚᱝᱠᱟ ᱚᱝᱠᱟ ᱛᱟᱦᱚᱞᱮ ᱤᱧᱟᱹᱜ ᱱᱚᱣᱟ ᱟᱨᱠᱤ ᱫᱟᱲᱮ ᱛᱮᱜᱮ ᱱᱩᱠᱤᱱ ᱫᱚ ᱱᱚᱝᱠᱟ ᱟᱨᱠᱤᱼᱼ ᱤᱭᱟᱹᱣ ᱠᱟᱹᱫᱟᱹᱧ ᱯᱳᱭᱞᱳ ᱛᱮᱢᱟ ᱦᱟᱸᱜ ᱵᱟᱹᱧ ᱵᱮᱱᱟᱣ ᱫᱟᱲᱮ ᱟᱹᱠᱤᱱᱠᱟᱱ ᱦᱟᱸᱜ ᱢᱟᱹᱱᱢᱤ ᱢᱟ, ᱟᱫᱚ ᱱᱚᱝᱠᱟ ᱠᱟᱛᱮ ᱦᱟᱸᱜ᱾ ᱠᱤᱱ ᱩᱱᱠᱤᱱ ᱫᱚ ᱡᱟᱦᱟᱸᱭ ᱵᱚᱱ ᱢᱮᱛᱟ ᱠᱤᱱᱟ ᱯᱤᱞᱪᱩ ᱦᱟᱲᱟᱢ, ᱯᱤᱞᱪᱩ ᱵᱩᱲᱦᱤ ᱠᱤᱱ ᱦᱮᱸ ᱡᱟᱱᱟᱢ ᱞᱮᱱᱟ ᱦᱟᱸᱥᱼᱦᱟᱸᱥᱞᱤ ᱪᱮᱬᱮ ᱵᱤᱞᱤ ᱠᱷᱚᱱ
ᱦᱳᱭ ᱜᱚᱝᱠᱮ
ᱩᱱᱠᱤᱱ ᱦᱚᱸ ᱠᱤᱱ ᱦᱟᱨᱟᱭᱮᱱ ᱠᱷᱟᱱ ᱢᱟ ᱩᱱᱠᱤᱱ ᱢᱟ᱾ ᱮᱠᱫᱚᱢ ᱫᱷᱩᱲᱤ ᱫᱷᱟᱹᱨᱛᱤ ᱢᱟ, ᱮᱠᱫᱚᱢ ᱱᱤᱦᱟᱹᱛ ᱜᱮ ᱡᱟᱹᱨᱩᱲ ᱜᱮᱭᱟ᱾ ᱩᱱᱠᱤᱱ ᱫᱚ ᱦᱟᱸᱜ ᱟᱨ ᱪᱮᱬᱮ ᱞᱮᱠᱟ ᱫᱚ ᱦᱟᱸᱜ ᱵᱟᱹᱠᱤᱱ ᱯᱟᱭᱨᱟ ᱫᱟᱲᱮᱭᱟᱜᱼᱟ ᱦᱟᱸᱜ ᱥᱮ ᱦᱳᱭ ᱦᱳᱭ ᱟᱫᱚ ᱩᱱᱠᱩᱠᱷᱚᱱ ᱫᱚ ᱟᱨᱚ ᱴᱩᱨ ᱢᱟ ᱠᱟᱹᱴᱤᱡ ᱩᱭᱦᱟᱹᱨ ᱵᱷᱟᱵᱽᱱᱟᱭᱮᱫᱼᱟ ᱛᱟᱦᱞᱮ ᱪᱤᱠᱟᱹ ᱠᱟᱛᱮᱫ ᱵᱮᱱᱟᱣ ᱦᱩᱭᱩᱜᱼᱟ᱾
ᱦᱳᱭ
ᱟᱫᱚ ᱛᱟᱦᱚᱞᱮ ᱩᱱ ᱥᱚᱢᱚᱭ ᱡᱚᱞᱚᱠᱠᱟᱨ ᱨᱮᱱ ᱨᱟᱡᱽ, ᱨᱟᱯᱟᱡᱽ ᱠᱚᱭ ᱦᱚᱦᱚ ᱟᱠᱚ ᱠᱟᱱᱟ ᱡᱮ, ᱚᱱᱠᱟ ᱠᱟᱛᱮ ᱟᱵᱚ ᱫᱚ ᱫᱷᱟᱹᱨᱛᱤ ᱵᱮᱱᱟᱣ ᱞᱟᱜᱟᱣ ᱵᱚᱱᱟ᱾ ᱡᱮᱦᱮᱛᱩ ᱵᱟᱨᱭᱟ ᱢᱟᱹᱱᱢᱤ ᱦᱟᱸᱜ ᱟᱵᱚ ᱠᱤᱱ ᱥᱟᱸᱜᱮ ᱠᱟᱱᱟ ᱦᱟᱸᱜ, ᱱᱚᱝᱠᱟ ᱠᱟᱛᱮᱫ ᱟᱹᱰᱤ ᱜᱟᱱ ᱜᱮᱠᱚ ᱪᱮᱥᱴᱟ ᱵᱟᱲᱟ ᱠᱮᱜᱼᱟ ᱦᱮᱸ ᱱᱩᱭ ᱤᱭᱟᱹ ᱤᱪᱟᱹᱜ ᱤᱪᱟᱹᱜ ᱦᱟᱹᱠᱩ ᱯᱨᱚᱛᱷᱚᱢ ᱯᱩᱭᱞᱳ ᱛᱮ ᱟᱨᱠᱤ ᱚᱛ ᱞᱟᱛᱟᱨ ᱯᱟᱛᱟᱞ ᱠᱷᱚᱱ ᱦᱟᱸᱜ ᱮ ᱨᱟᱠᱟᱵ ᱫᱟ ᱦᱟᱸᱜ᱾ ᱫᱟᱜ ᱟᱨᱠᱤ ᱤᱭᱟᱹ ᱦᱟᱥᱟ ᱦᱟᱥᱟ ᱨᱟᱠᱟᱵ ᱞᱮᱠᱟ ᱥᱮ ᱢᱟ ᱱᱚᱰᱮ ᱢᱟ ᱡᱷᱚᱛᱚ ᱜᱟᱞᱟ ᱪᱟᱵᱟᱜ ᱠᱟᱱ ᱦᱟᱸᱜ᱾
ᱦᱮᱸ
ᱦᱟᱥᱟ ᱨᱟᱠᱟᱵ ᱨᱟᱠᱟᱵ ᱛᱮ ᱤᱪᱟᱹᱜ ᱦᱟᱹᱠᱩ ᱫᱚ ᱮᱠᱫᱚᱢᱮ ᱮᱠᱫᱚᱢ ᱫᱩᱨᱵᱚᱞ ᱪᱟᱵᱟᱭᱮᱱᱟᱭ ᱢᱮᱱᱫᱚ ᱦᱟᱱ ᱴᱟᱞᱟ ᱜᱮ ᱛᱮ
ᱟᱪᱪᱷᱟ ᱟᱪᱪᱷᱟ
ᱟᱫᱚ ᱩᱱᱠᱷᱚᱡ ᱫᱚ ᱤᱪᱟᱹᱜ ᱦᱟᱹᱠᱩ ᱫᱚ ᱱᱚᱜ ᱱᱚᱝᱠᱟ ᱠᱩᱪᱟᱹ ᱜᱮᱠᱚ ᱛᱟᱦᱮᱱᱟ᱾
ᱤᱱᱟᱹ ᱯᱚᱨ ᱤᱱᱟᱹ ᱯᱚᱨᱮ ᱫᱚ ᱟᱫᱚ ᱠᱟᱴᱠᱚᱢ ᱠᱟᱴᱠᱚᱢ ᱦᱚᱸ ᱦᱟᱥᱟ ᱫᱤᱯᱤᱞ ᱫᱤᱯᱤᱞ ᱫᱚ ᱵᱚᱦᱚᱜ ᱜᱮ ᱵᱚᱞᱚᱭᱮᱱ ᱛᱟᱹᱣ ᱨᱮᱦᱚᱸ ᱫᱷᱟᱹᱨᱛᱤ ᱫᱚ ᱵᱟᱭ ᱵᱮᱱᱟᱣ ᱫᱟᱲᱮᱭ
ᱟᱪᱪᱷᱟ ᱵᱟᱭ ᱵᱮᱱᱟᱣ ᱫᱟᱲᱮᱭᱟᱫᱟ ᱵᱟᱝ᱾
ᱵᱟᱭ ᱵᱮᱱᱟᱣ ᱫᱟᱲᱮᱭᱟᱫᱟ, ᱤᱱᱟᱹ ᱛᱟᱭᱚᱢ ᱢᱟᱱᱮ ᱱᱩᱭ ᱵᱳᱣᱟᱲ ᱨᱟᱡᱟ᱾ ᱵᱳᱣᱟᱲ ᱦᱟᱹᱠᱩ ᱟᱨᱠᱤ᱾ ᱱᱩᱭ ᱦᱚᱸ ᱮᱠᱫᱚᱢ ᱜᱮᱨ ᱦᱟᱥᱟ ᱜᱮᱨ ᱜᱮᱨᱛᱮ ᱟᱹᱜᱩᱮᱫᱟ᱾ ᱦᱟᱥᱟ ᱜᱮᱨ ᱜᱮᱨ ᱛᱮᱭ ᱟᱹᱜᱩᱭ ᱮᱫᱟ ᱮᱠᱫᱚᱢ ᱢᱚᱪᱟ ᱠᱚᱢᱟ ᱯᱷᱟᱫᱟ ᱪᱟᱵᱟᱭᱮᱱ ᱛᱟᱭᱟ ᱟᱹᱰᱤ ᱞᱟᱹᱴᱩ ᱾ ᱛᱟᱦᱚᱞᱮ ᱵᱟᱝᱠᱚ ᱠᱟᱡᱽ ᱫᱟᱲᱮᱭ
ᱚ
ᱵᱟᱝᱠᱚ ᱠᱟᱭ ᱫᱟᱲᱮᱭᱟᱜ ᱵᱟ ᱵᱟᱝ ᱵᱟᱝ ᱦᱩᱭᱱᱟ᱾ ᱟᱫᱚ ᱤᱱᱟᱹ ᱛᱟᱭᱚᱢ ᱡᱟᱦᱟᱸ ᱱᱩᱭ ᱦᱚᱨᱚ ᱨᱟᱡᱽ ᱡᱟᱦᱟᱸ ᱵᱟᱨᱚ ᱢᱚᱱ ᱥᱤᱠᱲᱤ ᱛᱮᱠᱚ ᱛᱚᱞ ᱠᱮᱫᱮᱭᱟᱠᱚ ᱪᱷᱟᱯᱮ ᱠᱮᱫᱮᱭᱟ
ᱦᱮᱸ
ᱤᱱᱟᱹ ᱛᱟᱭᱚᱢ ᱱᱩᱭ ᱞᱮᱸᱰᱮᱫ ᱠᱚ ᱦᱟᱥᱟᱭ ᱡᱚᱢᱟ ᱟᱨ ᱨᱟᱠᱟᱵ ᱠᱟᱛᱮᱫ ᱱᱩᱭᱟᱜ
ᱟᱪᱪᱷᱟ
ᱟᱫᱚ ᱚᱱᱟ ᱛᱮᱜᱮ ᱦᱟᱸᱜ ᱱᱩᱭ ᱫᱚ ᱦᱟᱸᱜ ᱱᱚᱝᱠᱟ ᱠᱟᱛᱮᱜ ᱜᱮ ᱫᱷᱟᱹᱨᱛᱤ ᱫᱚ ᱵᱮᱱᱟᱣ ᱟᱠᱟᱱ ᱛᱟᱵᱚᱱᱟ᱾ ᱟᱨ ᱱᱚᱛᱮ ᱦᱚᱸ ᱯᱤᱞᱪᱩ ᱦᱟᱲᱟᱢ ᱯᱤᱞᱪᱩ ᱵᱩᱲᱦᱤ ᱦᱩᱸᱠᱤᱱ ᱦᱟᱨᱟ ᱪᱟᱞᱟᱜ ᱠᱟᱱᱟ ᱦᱟᱸᱜ᱾ ᱢᱤᱫ ᱫᱤᱱ ᱛᱮ ᱟᱨ ᱫᱷᱟᱹᱨᱛᱤ ᱫᱚ ᱵᱟᱝ ᱛᱮᱭᱟᱨ ᱞᱮᱱᱟ ᱥᱮ᱾
ᱦᱳᱭ ᱜᱚᱝᱠᱮ ᱦᱩᱸ᱾
ᱟᱫᱚ ᱚᱱᱟᱛᱮ ᱟᱨᱠᱤ ᱩᱱᱠᱤᱱ ᱦᱚᱸᱠᱤᱱ ᱦᱟᱨᱟᱭ ᱢᱟᱱᱮ ᱱᱮ ᱠᱤᱱ ᱦᱟᱨᱟ ᱟᱠᱟᱱᱟ ᱦᱟᱸᱜ᱾ ᱜᱮᱞ ᱵᱟᱨ ᱜᱮᱞ ᱢᱚᱬᱮ ᱚᱱᱠᱟ ᱦᱟᱸᱜ ᱵᱚᱭᱮᱥ ᱠᱚᱫᱚ ᱦᱟᱸᱜ᱾ ᱩᱢᱮᱨ ᱠᱚᱫᱚ ᱦᱟᱸᱜ ᱯᱩᱨᱟᱹᱣ ᱜᱚᱫ ᱛᱟᱹᱠᱤᱱᱟ
ᱦᱩᱸ ᱦᱩᱭ ᱜᱚᱫ ᱟᱠᱟᱱ ᱛᱟᱹᱠᱤᱧᱟ ᱵᱟᱝ᱾
ᱟᱫᱚ ᱩᱱᱟᱹᱜ ᱫᱤᱱ ᱫᱚ ᱦᱟᱸᱜ ᱧᱮᱞ ᱵᱮᱱ ᱮᱸ ᱜᱮᱞ ᱜᱮᱞ ᱥᱮᱨᱢᱟ ᱫᱷᱟᱹᱵᱤᱡ ᱫᱚ ᱦᱟᱸᱜ ᱦᱟᱸᱥ ᱟᱨ ᱦᱟᱸᱥᱞᱤ ᱫᱮᱭᱟ ᱛᱮ ᱩᱱᱠᱤᱱᱟᱜ ᱤᱭᱟᱹ ᱨᱮᱜᱮ ᱠᱤᱱ ᱫᱮᱡ ᱦᱟᱨᱟ ᱟᱠᱟᱱᱟ᱾
ᱦᱩᱸ
ᱟᱫᱚ ᱱᱚᱝᱠᱟ ᱠᱟᱛᱮᱜ ᱫᱷᱟᱹᱨᱛᱤ ᱢᱟ ᱵᱮᱱᱟᱣᱮᱱ ᱫᱷᱟᱹᱨᱛᱤ ᱵᱮᱱᱟᱣ ᱠᱟᱛᱮ ᱛᱟᱦᱚᱞᱮ ᱚᱲᱟᱜ ᱠᱚᱠᱤᱱ ᱮ ᱞᱤᱴᱟᱹ ᱜᱚᱰᱮᱛ ᱜᱮᱭ ᱵᱮᱱᱟᱣᱟᱫ ᱠᱤᱱᱟᱹ ᱦᱟᱸᱜ ᱟᱨ ᱱᱩᱭ ᱡᱟᱦᱟᱸᱭ ᱴᱷᱟᱹᱠᱩᱨᱟᱜ ᱤᱭᱟᱹᱛᱮ ᱱᱚᱣᱟ ᱠᱚᱲᱟᱢ ᱨᱮᱱᱟᱜ ᱫᱷᱩᱵᱤ ᱜᱷᱟᱸᱥ ᱛᱮ ᱠᱚᱲᱟᱢ ᱨᱮᱱᱟᱜ ᱡᱟᱦᱟᱸ ᱩᱵ ᱚᱱᱟᱭ ᱚᱝ ᱞᱮᱼᱟ ᱠᱷᱟᱡ ᱢᱟᱱᱮ ᱠᱮᱴᱮᱡ ᱫᱚ ᱦᱟᱥᱟ ᱛᱚ ᱚᱨ ᱠᱮᱴᱮᱡᱮ ᱦᱚᱪᱚᱭᱮ ᱦᱩᱭᱩᱜᱼᱟ ᱥᱮ ᱱᱚᱣᱟ ᱜᱷᱟᱸᱥ ᱠᱚ ᱵᱟᱭ ᱛᱟᱦᱮᱸ ᱞᱮᱱᱠᱷᱟᱱ ᱫᱚ ᱦᱟᱸᱜ ᱮ ᱵᱟᱝ ᱠᱮᱴᱮᱡᱚᱜᱼᱟ ᱟᱫᱚ ᱩᱱᱨᱮ ᱩᱱᱨᱮ ᱴᱷᱟᱹᱠᱩᱨ ᱟᱭᱟᱜ ᱠᱚᱲᱟᱢ ᱨᱮᱱᱟᱜ ᱩᱵ ᱮ ᱟᱨᱠᱤ ᱱᱚᱝᱠᱟ ᱨᱟᱪᱟᱜ ᱪᱷᱟᱲᱟᱣ ᱠᱟᱛᱮ ᱤᱭᱟᱹ ᱞᱮᱫᱟ